ᱦᱮᱞᱳ ᱾ ᱦᱮᱸ ᱜᱚᱢᱠᱮ ᱟᱸᱡᱚᱢᱚᱜ ᱠᱟᱱᱟ ᱛᱚ?
ᱦᱮᱸ ᱟᱸᱡᱚᱢᱚᱜ ᱠᱟᱱᱟ ᱾
ᱦᱮᱸ ᱜᱚᱢᱠᱮ ᱥᱟᱹᱜᱩᱱ ᱥᱮᱛᱟᱜ ᱾
ᱦᱮᱸ ᱦᱮᱸ ᱥᱟᱹᱜᱩᱱ ᱥᱮᱛᱟᱜ ᱾ ᱛᱚ ᱱᱟᱯᱟᱭ ᱵᱟᱲᱟ ᱜᱮ ᱢᱮᱱᱟᱜ ᱵᱮᱱᱟ ᱛᱚ ᱱᱤᱭᱟᱹ ᱜᱷᱟᱹᱲᱤᱡ?
ᱦᱮᱸ ᱱᱟᱯᱟᱭ ᱵᱟᱲᱟ ᱜᱮ ᱾ ᱟᱵᱤᱱ ᱪᱮᱫ ᱞᱮᱠᱟ ᱢᱮᱱᱟᱜ ᱵᱤᱱᱟ?
ᱟᱹᱞᱤᱧ ᱦᱚᱸ ᱱᱟᱯᱟᱭ ᱫᱚ ᱱᱟᱯᱟᱭ ᱵᱟᱲᱟ ᱜᱮ ᱢᱚᱴᱟᱢᱩᱴᱤ ᱛᱮᱫᱚ ᱦᱟᱸᱜ ᱾
ᱟᱪᱪᱷ
ᱟᱫᱚ ᱱᱚᱜ-ᱚᱭ ᱥᱤᱛᱩᱝ ᱮᱜ-ᱟᱭ ᱟᱨᱦᱚᱸ ᱡᱟᱹᱯᱩᱫ ᱮᱫᱟᱭ, ᱚᱱᱟ ᱠᱷᱟᱹᱛᱤᱨ ᱢᱟᱱᱮ ᱫᱟᱜ ᱠᱚᱨᱮ ᱞᱚᱦᱚᱫ ᱵᱟᱲᱟ ᱦᱤᱭᱩᱜ ᱠᱟᱱᱟ ᱛᱚ ᱟᱫᱚ ᱛᱚᱵᱮ ᱦᱟᱸᱜ ᱵᱟᱹᱫᱽ ᱠᱚ ᱪᱟᱞᱟᱣ ᱵᱟᱲᱟ ᱦᱩᱭᱩᱜ ᱠᱟᱱᱟ ᱵᱷᱤᱛᱟᱹ ᱪᱷᱟᱴᱟᱣ ᱠᱚ, ᱟᱫᱚ ᱚᱱᱟ ᱠᱷᱟᱛᱤᱨ ᱢᱟᱫᱟ ᱢᱟᱫᱟ ᱠᱟᱹᱡ ᱵᱩᱡᱷᱟᱹᱜ ᱠᱟᱱᱟ ᱾
ᱦᱳᱭ ᱚᱱᱠᱟᱜᱮ ᱦᱚᱸᱜ-ᱚᱭ ᱡᱟᱹᱯᱩᱫ ᱮᱫᱟᱭ ᱫᱟᱜ ᱮᱫᱟᱭ ᱟᱨ ᱥᱤᱛᱩᱝ ᱮᱜᱟᱭ ᱦᱮᱸ ᱾
ᱛᱚ ᱨᱚᱦᱚᱭ ᱠᱚᱫᱚ ᱯᱮ ᱛᱱᱟᱹᱜ ᱡᱷᱟᱹᱞ ᱤᱫᱤ ᱠᱟᱜ-ᱟ?
ᱱᱚᱜ-ᱚᱭ ᱟᱹᱣᱨᱤ ᱟᱨᱟᱢᱵᱚᱭ ᱦᱩᱭᱩᱜ-ᱟ ᱦᱟᱸᱜ ᱱᱚᱜ-ᱚ ᱱᱚᱣᱟ ᱴᱟᱠ ᱴᱩᱠ ᱞᱟᱜᱟᱣ ᱵᱟᱲᱟᱜ ᱠᱟᱱᱟ ᱾ ᱟᱯᱮ ᱥᱮᱫ ᱫᱚ ᱪᱮᱫ ᱞᱮᱠᱟ?
ᱟᱞᱮ ᱥᱮᱫ ᱦᱚᱸ ᱴᱟᱠ ᱴᱩᱠ ᱵᱚᱞᱛᱮ ᱫᱚ ᱪᱮᱫᱤᱧ ᱞᱟᱹᱭᱟ ᱜᱚᱝᱠᱮ ᱴᱟᱠ-ᱴᱩᱠ ᱦᱚᱸ ᱢᱤᱫᱴᱟᱹᱝ ᱵᱟᱠᱷᱨᱟ ᱵᱟᱨᱭᱟ ᱦᱚᱲ ᱠᱚ ᱨᱚᱦᱚᱭ ᱮᱫ-ᱟ ᱡᱟᱦᱟᱸ ᱥᱮᱫ ᱨᱮ ᱫᱟᱜ ᱵᱟᱹᱭᱦᱟᱹᱲ ᱡᱟᱭᱜᱟ ᱾
ᱦᱚᱭ ᱾
ᱟᱞᱮ ᱫᱚ ᱢᱟᱱᱮ ᱵᱟᱹᱭᱦᱟᱹᱲ ᱨᱮᱦᱚᱸ ᱢᱮᱱᱟᱜ-ᱟ ᱵᱟᱝ ᱢᱮᱱᱛᱮ ᱫᱚ ᱵᱟᱝᱟ, ᱟᱫᱚ ᱦᱟᱸᱜ ᱟᱫᱚ ᱥᱤ ᱦᱚᱪᱚ ᱦᱩᱭ ᱟᱠᱟᱱᱟ ᱟᱨᱠᱤ ᱾ ᱟᱫᱚ ᱨᱚᱦᱚᱭ ᱫᱚ ᱟᱨ ᱨᱚᱦᱚᱭ ᱠᱚᱫᱚ ᱦᱟᱸᱜ ᱟᱣᱨᱤᱭᱟᱜ-ᱟ ᱾
ᱟᱞᱮ ᱯᱟᱦᱴᱟ ᱥᱮᱱ ᱦᱚᱸ ᱚᱱᱠᱟ ᱜᱮ ᱪᱟᱞᱟᱜ ᱠᱟᱱᱟ ᱯᱩᱨᱟᱹ ᱫᱚ ᱮᱠᱫᱚᱢ ᱟᱣᱹᱨᱤ ᱞᱟᱜᱟᱜ-ᱟ ᱦᱟᱸᱜ ᱾ ᱦᱮᱸ ᱠᱤᱪᱷᱩ ᱠᱤᱪᱷᱩ ᱡᱟᱭᱜᱟ ᱠᱚᱨᱮ ᱞᱟᱜᱟᱣ ᱟᱠᱟᱱᱟ ᱟᱨᱠᱤ ᱾ ᱡᱟᱦᱟᱸ ᱠᱚᱨᱮ ᱵᱟᱹᱭᱦᱟᱹᱲ ᱡᱟᱭᱜᱟ ᱫᱟᱜ ᱠᱚ ᱛᱤᱸᱜᱩ ᱟᱠᱟᱱᱟ ᱚᱱᱠᱟᱱ ᱡᱟᱭᱜᱟ ᱠᱚᱨᱮ ᱜᱮ ᱦᱟᱸᱜ ᱠᱚ ᱪᱟᱥᱮᱫ-ᱟ ᱱᱤᱛ ᱫᱷᱟᱹᱵᱤᱡ ᱛᱮ ᱦᱟᱸᱜ ᱾ ᱜᱷᱩᱴᱩ ᱠᱚᱨᱮᱜ ᱫᱚ ᱟᱹᱣᱨᱤ ᱞᱟᱜᱟᱜ-ᱟ ᱾
ᱟᱫᱚ ᱪᱚᱞᱚ ᱴᱚᱯᱷᱤᱠ ᱥᱮᱫ ᱜᱮᱞᱟᱝ ᱪᱟᱞᱟᱣ ᱞᱮᱱ ᱜᱮ ᱥᱮ ᱪᱮᱫ ᱾
ᱦᱮᱸ ᱴᱚᱯᱤᱠ ᱥᱮᱫ ᱜᱮ ᱪᱟᱞᱟᱣ ᱦᱩᱭᱩᱜ-ᱟ ᱾
ᱛᱟᱦᱞᱮ ᱞᱟᱹᱭ ᱛᱟᱞᱟᱝ ᱢᱮ ᱪᱮᱫ ᱞᱮᱠᱟᱱ ᱥᱟᱛᱟᱢ ᱤᱫᱤ ᱠᱟᱛᱮᱫ ᱞᱟᱝ ᱨᱚᱯᱚᱲᱟ ᱾ ᱛᱮᱦᱮᱸᱧᱟᱜ ᱫᱚ?
ᱛᱮᱦᱮᱧᱟᱜ ᱫᱚ ᱪᱮᱫ ᱞᱤᱧ ᱞᱟᱹᱭᱟ, ᱵᱤᱦᱟ ᱵᱟᱯᱞᱟ ᱤᱫᱤ ᱠᱟᱛᱮᱫ ᱵᱮᱱ ᱵᱟᱲᱟᱭᱟ ᱚᱱᱠᱟ?
ᱦᱩᱸ ᱦᱩᱸ ᱾
ᱟᱹᱞᱤᱧ ᱦᱚᱸ ᱳᱭᱨᱚᱠᱚᱢ ᱞᱤᱧ ᱵᱟᱲᱟᱭᱟ, ᱟᱫᱚ ᱟᱹᱵᱤᱱ ᱦᱟᱸᱜ ᱥᱚᱢᱚᱭ ᱠᱚ ᱵᱟᱝᱛᱮ ᱢᱟᱡᱷᱮ ᱢᱚᱫᱽᱫᱷᱮ ᱞᱤᱧ ᱪᱟᱞᱟᱣ ᱵᱟᱲᱟᱜ-ᱟ ᱟᱨ ᱢᱟᱡᱷᱮ ᱚᱠᱟ ᱥᱚᱢᱚᱭ ᱫᱚ ᱵᱟᱹᱞᱤᱧ ᱪᱟᱞᱟᱣ ᱵᱟᱲᱟᱜ ᱜᱮᱭᱟ ᱾
ᱦᱳᱭ ᱚᱱᱠᱟ ᱫᱚ ᱦᱟᱸᱜ ᱯᱷᱤ ᱮᱠᱫᱚᱢ ᱪᱟᱞᱟᱣ ᱠᱚᱫᱚ ᱵᱟᱝ ᱦᱩᱭ ᱟᱠᱟᱱᱟ ᱦᱟᱸᱜ ᱦᱮᱸᱥᱮ ᱾ ᱮᱻ ᱠᱷᱩᱵ ᱠᱚᱢ ᱪᱟᱞᱟᱜ ᱦᱳᱭᱳᱜ ᱜᱮᱭᱟ ᱡᱩᱫᱤᱭᱳ ᱱᱚᱣᱟ ᱟᱛᱳ ᱴᱚᱞᱟ ᱠᱚᱨᱮᱜ ᱦᱳᱭ ᱵᱟᱲᱟᱜ ᱜᱮᱭᱟ
ᱚᱱᱠᱟᱱ ᱠᱷᱮᱛᱨᱮ ᱨᱮ ᱥᱮᱴᱮᱨ ᱦᱳᱭ ᱠᱟᱱᱟ, ᱵᱟᱝᱠᱷᱟᱱ ᱫᱚ ᱡᱟᱦᱟᱸ ᱠᱚᱨᱮ ᱦᱩᱭᱩᱜ ᱠᱟᱱᱟ ᱦᱟᱸᱜ ᱟᱸᱡᱚᱢ ᱦᱩᱭᱮᱱ ᱠᱷᱟᱱ ᱥᱮᱴᱮᱨᱚᱜ ᱦᱳᱭᱩᱜᱼᱟ ᱦᱟᱸᱜ ᱚᱱᱠᱟ ᱫᱚ ᱵᱟᱝ
ᱟᱯᱮ ᱥᱮᱫ ᱫᱚ ᱫᱚᱢᱮ ᱦᱩᱭᱩᱜ ᱜᱮᱭᱟ ᱥᱮ ᱪᱮᱫ?
ᱪᱮᱫ ᱜᱚᱝᱠᱮ ᱵᱟᱯᱞᱟ ᱠᱚ?
ᱦᱳᱭ
ᱦᱮᱸ ᱦᱩᱭ ᱫᱚ ᱦᱩᱭᱩᱜᱼᱟ ᱱᱮᱥ ᱫᱚ ᱦᱟᱸᱜ ᱢᱳᱚᱴᱟᱢᱩᱴᱤ ᱪᱮᱫ ᱤᱧ ᱞᱟᱹᱭᱟ ᱱᱮᱥ ᱫᱚ
ᱱᱮᱥ ᱫᱚ ᱵᱟᱨ ᱯᱮ ᱦᱚᱲ ᱠᱚ, ᱮᱸ ᱡᱟᱶᱟᱭ ᱠᱮᱫ ᱠᱚᱣᱟ ᱠᱚ ᱟᱨᱠᱤ ᱚᱱᱮ ᱞᱟᱦᱟ ᱛᱮᱜᱮ ᱠᱚ ᱟᱹᱜᱩ ᱠᱟᱫ ᱠᱚᱣᱟ ᱛᱚ ᱟᱨ ᱩᱱᱠᱩᱣᱟᱜ ᱡᱮᱦᱛᱩ ᱵᱟᱯᱞᱟ ᱠᱚ ᱦᱳᱭ ᱵᱟᱲᱟᱭᱱᱟ
ᱦᱳᱭ ᱟᱫᱚ ᱜᱚᱢᱠᱮ ᱦᱟᱸᱜ ᱦᱚᱸᱜᱼᱭ ᱦᱤᱛᱳᱜ ᱫᱚ ᱦᱟᱸᱜ ᱡᱮᱢᱚᱱ ᱥᱟᱨ ᱥᱟᱹᱜᱩᱱ ᱵᱟᱯᱞᱟ ᱫᱚ ᱠᱷᱩᱵ ᱮᱠᱴᱟ ᱦᱟᱸᱜ ᱵᱟᱝ ᱧᱮᱞᱚᱜ ᱦᱮᱸ ᱥᱮ ᱵᱟᱝ, ᱦᱮᱛᱚᱜ ᱫᱚ ᱦᱟᱸᱜ ᱦᱳᱭ ᱠᱚᱛᱮ ᱠᱚ ᱟᱹᱜᱩᱭᱮᱫ ᱠᱚᱣᱟ ᱛᱟᱨᱯᱚᱨᱮ ᱱᱚᱜᱼᱚᱭ ᱜᱮ ᱧᱮᱞᱚᱜ ᱠᱟᱱᱟ ᱦᱟᱸᱜ ᱡᱟᱨ ᱯᱷᱚᱞᱮ ᱦᱟᱸᱜ ᱦᱚᱜᱼᱚᱭ ᱡᱟᱦᱟᱸ ᱵᱟᱯᱞᱟ ᱠᱚᱨᱮᱱᱟᱜ ᱦᱟᱹᱴᱤᱧ ᱠᱚ ᱦᱮᱸ ᱥᱮ ᱯᱮᱱᱴᱤᱱ ᱨᱮᱱ ᱜᱤᱫᱽᱨᱟᱹ ᱯᱤᱫᱽᱨᱟᱹ ᱠᱚ ᱛᱚᱠᱷᱚᱱ ᱫᱚ ᱵᱟᱠᱚ ᱵᱩᱡᱽ ᱫᱟᱲᱮᱭᱟᱜᱼᱟ ᱪᱮᱫ ᱪᱮᱫ ᱵᱟᱯᱞᱟ ᱠᱚ ᱦᱚᱸᱜᱼᱚᱭ ᱡᱩᱫᱤᱭᱳ ᱯᱩᱛᱷᱤ ᱯᱚᱛᱚᱵ ᱠᱚᱨᱮ ᱦᱚᱸ ᱚᱞ ᱛᱚᱞ ᱠᱟᱛᱮ ᱢᱮᱱᱟᱜᱼᱟ ᱦᱟᱸᱜ ᱛᱚᱵᱮ ᱟᱹᱱᱤᱡ ᱠᱚ ᱵᱩᱡᱷᱟᱹᱣ ᱫᱟᱲᱮᱭᱟᱜᱼᱟ ᱡᱩᱫᱤ ᱟᱵᱚ ᱱᱚᱣᱟ ᱮᱸ ᱚᱞᱪᱤᱠᱤ ᱛᱮ ᱯᱟᱲᱦᱟᱜ ᱟᱠᱚ ᱦᱮᱸ ᱥᱮ
ᱦᱮᱸ ᱚᱞᱪᱤᱠᱤ ᱛᱮ ᱠᱚ ᱯᱟᱲᱦᱟᱣ ᱞᱮᱱᱠᱷᱟᱱ ᱠᱚ ᱵᱩᱡᱽ ᱫᱟᱲᱮᱭᱟᱜᱼᱟ, ᱵᱟᱝᱠᱷᱟᱱ
ᱛᱚᱵᱮ ᱟᱹᱱᱤᱡ ᱠᱚ ᱵᱩᱡᱽ ᱫᱟᱲᱮᱜᱼᱟ ᱵᱟᱝᱠᱷᱟᱱ ᱫᱚ ᱦᱟᱸᱜ ᱦᱚᱭᱛᱳ ᱞᱟᱦᱟ ᱠᱚ ᱞᱮᱠᱟ ᱫᱚ ᱵᱟᱝ ᱱᱤᱛᱚᱜ ᱡᱮ ᱦᱟᱲᱟᱢ ᱵᱩᱲᱦᱤ ᱠᱚ ᱛᱟᱦᱮᱸ ᱠᱟᱱᱟ ᱚᱱᱟ ᱠᱚ ᱠᱟᱹᱡ ᱟᱞᱳᱪᱚᱱᱟᱭᱟ ᱠᱚ ᱱᱮᱛᱟᱨ ᱫᱚ ᱚᱱᱠᱟ ᱛᱚ ᱟᱞᱳᱪᱚᱱᱟ ᱵᱟᱝ ᱡᱟᱦᱟᱸ ᱠᱩᱫᱩᱢ ᱠᱟᱹᱦᱱᱤ ᱞᱮᱠᱟ ᱢᱟᱲᱟᱝ ᱫᱚ ᱡᱮᱢᱚᱱ ᱱᱩᱠᱩ ᱦᱟᱲᱟᱢ ᱵᱩᱲᱦᱤ ᱠᱚ ᱛᱟᱦᱮᱸ ᱠᱟᱱᱛᱮ ᱜᱤᱫᱽᱨᱟᱹ ᱯᱤᱫᱽᱨᱟᱹ ᱠᱚ ᱫᱩᱲᱩᱵ ᱡᱟᱣᱨᱟ ᱠᱟᱛᱮ ᱱᱚᱜᱼᱚᱭ ᱠᱩᱫᱩᱢ ᱠᱟᱹᱦᱱᱤ ᱞᱮᱠᱟ ᱡᱷᱚᱛᱚᱣᱟᱜ ᱠᱚ ᱞᱟᱹᱭᱟᱠᱚ ᱛᱟᱦᱮᱱᱟ ᱠᱤᱱᱛᱩ ᱦᱤᱛᱚᱜ ᱛᱚ ᱚᱱᱠᱟ ᱫᱚ ᱵᱟᱝ ᱛᱚ ᱚᱱᱟ ᱫᱚ ᱱᱤᱡᱮ ᱱᱤᱡᱮ ᱛᱮᱜᱮ ᱡᱟᱢ ᱵᱟᱲᱟᱭ ᱠᱮᱫ ᱵᱟᱲᱟᱭ ᱠᱮᱫᱟᱢ ᱟᱨ ᱵᱟᱝᱠᱷᱟᱱ ᱫᱚ ᱵᱟᱢ ᱵᱩᱡᱽ ᱫᱟᱲᱮᱜᱼᱟ ᱟᱨ ᱱᱚᱜᱼᱚᱭ ᱡᱟᱦᱟᱸ ᱠᱚ ᱧᱮᱞᱚᱜ ᱠᱟᱱᱟ ᱟᱛᱳ ᱴᱚᱞᱟ ᱨᱮ ᱪᱟᱞᱟᱣ ᱠᱟᱛᱮ ᱚᱱᱟ ᱧᱮᱞ ᱠᱟᱛᱮ ᱜᱮ ᱡᱟᱜᱮᱢ ᱥᱮᱬᱟ ᱠᱮᱫ
ᱦᱮᱸ ᱛᱟᱦᱚᱞᱮ ᱟᱯᱮ ᱥᱮᱫ ᱫᱚ ᱱᱚᱝᱠᱟ ᱪᱮᱫᱞᱮᱠᱟ ᱥᱟᱨ ᱥᱟᱹᱜᱩᱱ ᱵᱟᱯᱞᱟ ᱜᱮ ᱡᱟᱹᱥᱛᱤ ᱧᱮᱞᱚᱜᱼᱟ ᱥᱮ ᱪᱮᱫ ᱞᱮᱠᱟᱱᱟᱜ ᱵᱟᱯᱞᱟ ᱠᱚ ᱢᱮᱱᱟᱜ ᱟᱨᱦᱚ
ᱟᱞᱮᱥᱮᱫ ᱦᱚᱸ ᱜᱚᱝᱠᱮ ᱪᱮᱫ ᱞᱤᱧ ᱞᱟᱹᱭᱟ ᱢᱟᱱᱮ ᱱᱮᱛᱟᱨ ᱫᱚ ᱦᱟᱸᱜ ᱢᱟᱱᱮ ᱠᱤᱥᱟᱹ ᱲ ᱦᱚᱲ ᱠᱟᱭ ᱠᱤᱯᱴᱟᱹ ᱧᱚᱜᱚᱜ ᱠᱟᱱᱟ ᱟᱫᱚ ᱩᱱᱠᱩ ᱦᱚᱸ ᱢᱟᱱᱮ ᱵᱟᱹᱦᱩ ᱠᱚᱫᱚ ᱠᱚ ᱧᱮᱞᱮᱫ ᱠᱚᱣᱟ ᱴᱷᱤᱠ ᱜᱮ ᱟᱫᱚ ᱛᱟᱦᱚᱞᱮ ᱧᱮᱞ ᱠᱚ ᱪᱟᱞᱟᱜ ᱠᱟᱱᱟ ᱴᱷᱤᱠ ᱜᱮ ᱟᱫᱚ ᱛᱚᱵᱮ ᱟᱹᱜᱤᱨ ᱠᱟᱛᱮ ᱠᱚ ᱟᱹᱜᱩᱭ ᱵᱟᱯᱞᱟ ᱠᱟᱛᱮᱫ ᱫᱚ ᱵᱟᱝ ᱡᱚᱛᱚ ᱠᱩᱥᱤ ᱠᱩᱥᱤ ᱵᱟᱹᱥᱤᱜ ᱠᱟᱱᱟ ᱠᱚ ᱟᱫᱚ ᱠᱚ ᱟᱹᱜᱩᱭᱮᱫ ᱠᱚᱶᱟ ᱠᱷᱚᱨᱪᱟ ᱠᱚᱢᱚᱜ ᱛᱟᱠᱚᱣᱟ
ᱦᱳᱭ ᱦᱳᱭ ᱦᱤᱛᱚᱜ ᱫᱚ ᱦᱟᱸᱜ ᱡᱟᱹᱥᱛᱤ ᱚᱱᱠᱟ ᱜᱮ ᱧᱮᱞᱚᱜ ᱠᱟᱱᱟ ᱡᱩᱫᱤᱭᱳ ᱞᱟᱦᱟ ᱠᱷᱚᱱ ᱠᱚ ᱧᱮᱞ ᱧᱮᱯᱮᱞ ᱠᱚ ᱪᱟᱞᱟᱜ ᱠᱟᱱᱟ ᱦᱟᱸᱜ ᱡᱩᱫᱤ ᱠᱚ ᱠᱩᱥᱤᱭᱮᱱ ᱠᱷᱟᱱ ᱦᱟᱸᱜ ᱚᱱᱟ ᱫᱚ ᱦᱟᱸᱜ ᱟᱫᱚ ᱯᱮᱲᱟ ᱞᱮᱠᱟ ᱛᱤᱜᱤ ᱠᱚ ᱟᱹᱜᱩᱭᱮᱫ ᱠᱚᱣᱟ ᱦᱟᱸᱜ ᱛᱟᱨᱯᱚᱨᱮ ᱛᱟᱭᱱᱚᱢ ᱫᱟᱨᱟᱢ ᱛᱮ ᱡᱩᱫᱤᱳ ᱵᱟᱯᱞᱟ ᱦᱩᱭᱩᱜ ᱠᱟᱱᱟ ᱵᱟᱝᱠᱷᱟᱱ ᱫᱚ ᱱᱚᱜᱼᱚᱭ ᱡᱮ ᱥᱟᱨ ᱥᱟᱹᱜᱩᱱ ᱢᱤᱫᱴᱟᱝ ᱵᱟᱯᱞᱟ ᱡᱟᱠ ᱡᱚᱢᱚᱠ ᱠᱟᱛᱮᱜ ᱠᱟᱹᱡ ᱦᱩᱭᱩᱜᱼᱟ ᱟᱫᱚ ᱚᱱᱠᱟᱱᱟᱜ ᱫᱚ ᱩᱱᱟᱹᱜ ᱫᱚ ᱵᱟᱝ ᱧᱮᱞᱚᱜ ᱠᱟᱱᱟ
ᱦᱮᱸ ᱛᱚ
ᱟᱫᱚ ᱱᱚᱝᱠᱟ ᱱᱚᱝᱠᱟ ᱡᱩᱫᱤ ᱟᱵᱚᱜᱮ ᱵᱷᱟᱜᱮ ᱛᱮ ᱟᱵᱚᱜᱮ ᱡᱩᱚᱫᱤ ᱱᱚᱝᱠᱟ ᱵᱟᱵᱚᱱ ᱪᱟᱞ ᱪᱟᱞᱟᱶ ᱫᱚᱯᱮᱭᱟ ᱦᱮ ᱥᱮ ᱟᱯᱱᱟᱨ ᱦᱟᱯᱮᱱ ᱫᱤᱱ ᱨᱮᱱ ᱜᱤᱫᱽᱨᱟᱹ ᱠᱚᱫᱚ ᱚᱱᱟ ᱠᱚᱫᱚ ᱦᱟᱸᱜ ᱵᱟᱠᱚ ᱧᱮᱞ ᱞᱟᱦᱟᱭᱟ ᱵᱟᱠᱚ ᱧᱮᱞᱟ ᱵᱟᱥᱠᱚ ᱞᱮᱭᱟᱠᱚ ᱞᱟᱹᱭᱟ ᱠᱚ ᱱᱚᱣᱟ ᱥᱟᱨ-ᱥᱟᱹᱜᱩᱱ ᱵᱟᱯ ᱵᱟᱯᱞᱟ ᱫᱚ ᱟᱵᱟᱨ ᱪᱮᱫ ᱚᱱᱟ ᱦᱚᱸᱠᱚ ᱞᱟᱹᱭᱟ ᱠᱩᱠᱟᱞᱤ ᱚᱠᱟ ᱞᱮᱠᱟ ᱦᱩᱭᱩᱜ-ᱟ?
ᱦᱚᱭ ᱦᱚᱜ-ᱚ ᱱᱚᱝᱠᱟᱱᱟᱜ ᱠᱚ ᱵᱟᱠᱚ ᱵᱩᱡᱽ ᱫᱟᱲᱮᱭᱟᱜ-ᱟ ᱛᱚᱠᱷᱚᱱ ᱟᱨ ᱱᱚᱜ-ᱚᱭ ᱵᱟᱯᱞᱟ ᱠᱚᱦᱟᱸᱜ ᱛᱚᱵ ᱵᱟᱯᱞᱟᱜ ᱠᱟᱱ ᱨᱮᱦᱚᱸ ᱠᱚ ᱠᱤᱱᱛᱩ ᱠᱤᱪᱷᱩ ᱠᱤᱪᱷᱩ ᱯᱟᱹᱨᱤᱥ ᱠᱚ ᱢᱮᱱᱟᱜ ᱛᱟᱵᱚᱱᱟ ᱦᱟᱸᱜ ᱢᱮᱱᱮᱜ-ᱟ ᱠᱚ ᱚᱱᱟ ᱯᱟᱹᱨᱤᱥ ᱠᱚᱨᱮᱜ ᱫᱚ ᱵᱟᱯᱞᱟ ᱠᱚ ᱵᱟᱝ ᱜᱟᱱᱚᱜ-ᱟ ᱦᱮᱸ ᱥᱮ᱾ ᱚᱱᱟ ᱵᱟᱨᱮ ᱛᱮ ᱟᱢ ᱛᱤᱱᱟᱹᱜ ᱴᱟᱜ ᱮᱢ ᱵᱟᱲᱟᱭ ᱛᱟᱵᱚᱱᱟ
ᱚᱝᱠᱮᱧ ᱤᱧ ᱫᱚ ᱦᱟᱸᱜ ᱵᱟᱲᱟᱭ ᱫᱚ ᱦᱟᱸᱜ ᱵᱟᱹᱧ ᱵᱟᱲᱟᱭᱟ ᱦᱟᱸᱜ ᱤᱧ ᱫᱚᱧ ᱟᱸᱡᱚᱢ ᱜᱮᱧ ᱟᱡᱚᱢ ᱵᱟᱲᱟᱣ ᱠᱟᱜ ᱠᱚᱣᱟ ᱢᱮᱱᱠᱷᱟᱱ ᱦᱟᱸᱜ ᱚᱝᱠᱟᱧ ᱟᱸᱡᱚᱢ ᱠᱟᱜ ᱠᱚᱣᱟ ᱡᱮ ᱥᱚᱨᱮᱱ ᱥᱚᱨᱮᱱ ᱵᱟᱠᱚ ᱵᱟᱯᱞᱟᱜ-ᱟ ᱦᱟᱸᱥᱫᱟ ᱦᱟᱸᱥᱫᱟ ᱟᱠᱚ ᱡᱟᱹᱛᱟᱹ ᱥᱟᱞᱟᱜ ᱵᱟᱠᱚ ᱵᱟᱯᱞᱟᱜ-ᱟ ᱟᱨᱠᱤ ᱚᱝᱠᱟᱧ ᱟᱡᱚᱢ ᱠᱟᱜ ᱠᱚᱣᱟ᱾ ᱟᱫᱚ ᱢᱮᱱᱠᱷᱟᱱ ᱦᱟᱸᱜ ᱡᱮᱢᱚᱱ ᱟᱞᱮ ᱚᱲᱟᱜ ᱨᱮᱱᱟᱜ ᱜᱤᱧ ᱞᱟᱹᱭᱫᱟ ᱦᱮᱸ ᱥᱮ ᱡᱮᱢᱚᱱ ᱤᱧ ᱟᱭᱳ ᱫᱚ ᱤᱧ ᱢᱟᱢᱟ ᱜᱷᱚᱨ ᱨᱮᱱᱤᱡ ᱩᱝᱠᱩ ᱦᱚᱸ ᱠᱚ ᱥᱚᱨᱮᱱᱚᱜ-ᱟ ᱟ ᱟᱧ ᱵᱟ ᱤᱧ ᱵᱟᱵᱟ ᱛᱟᱠᱚ ᱦᱚᱸ ᱠᱩ ᱦᱚᱸ ᱠᱚ ᱥᱚᱨᱮᱱᱚᱜ-ᱟ ᱟᱫᱚ ᱦᱟᱸᱜ ᱩᱝᱠᱩ ᱫᱚ ᱚᱠᱟ ᱞᱮᱠᱟ ᱜᱮ ᱦᱟᱸᱜ ᱵᱟᱯᱞᱟ ᱟᱹᱜᱩ ᱦᱩᱭ ᱠᱟᱱᱟ
ᱚ ᱟᱪᱪᱷᱟ ᱢᱤᱜ ᱠᱟᱛᱷᱟ ᱛᱮ ᱞᱟᱹᱭ ᱜᱟᱱᱚᱜ-ᱟ ᱡᱮ ᱢᱤᱫ ᱯᱟᱹᱨᱤᱥ ᱨᱮᱫᱚ ᱵᱟᱠᱚ ᱯᱮᱲᱟᱜ ᱠᱟᱱᱟ ᱛᱟᱭᱛᱚ?
ᱦᱮᱸ
ᱟᱨ ᱱᱚᱜ-ᱚᱭ ᱦᱟᱸᱜ ᱡᱟᱦᱟᱸ ᱴᱩᱰᱩ ᱵᱮᱥᱨᱟ ᱯᱟᱹᱨᱤᱥ ᱥᱮ ᱢᱟᱱᱰᱤ ᱠᱤᱥᱠᱩ ᱦᱚᱜ-ᱚ ᱱᱚᱣᱟ ᱠᱚᱫᱚ ᱦᱟᱸᱜ ᱮᱠᱟᱞ ᱵᱟᱝ ᱜᱟᱱᱚᱜ ᱠᱟᱱᱟ ᱛᱟᱭᱛᱚ? ᱠᱤᱱᱛᱩ ᱚᱱᱟ ᱫᱚ ᱦᱟᱸᱜ ᱞᱟᱦᱟ ᱛᱮ ᱦᱳᱭᱛᱳ ᱦᱟᱯᱲᱟᱢ ᱠᱚ ᱢᱟᱱᱟ ᱵᱟᱪᱚᱠ ᱠᱟᱛᱷᱟ ᱠᱟᱱᱟ ᱱᱚᱝᱠᱟ ᱱᱚᱝᱠᱟ ᱛᱮ ᱦᱮᱡ ᱟᱹᱜᱩ ᱠᱟᱱᱟ ᱯᱤᱲᱦᱤ ᱛᱟᱭᱚᱢ ᱯᱤᱲᱦᱤ ᱟᱨ ᱪᱟᱞᱟᱣ ᱦᱤᱡᱩᱜ ᱠᱟᱱ ᱜᱮᱭᱟ ᱛᱟᱨ ᱯᱚᱨᱮ ᱦᱟᱸᱜ ᱦᱮᱛᱳᱜ ᱱᱟᱦᱟᱜ ᱡᱩᱜᱽ ᱨᱮ ᱫᱚ ᱦᱟᱸᱜ ᱚᱱᱟ ᱠᱚᱫᱚ ᱦᱟᱸᱜ ᱤᱱᱟᱹᱜ ᱫᱚ ᱵᱟᱠᱚ ᱢᱟᱱᱟᱣ ᱵᱟᱛᱟᱣᱮᱫ ᱛᱟᱵᱚᱱᱟ ᱟᱹᱰᱤ ᱠᱷᱮᱛᱨᱮ ᱠᱤᱱᱛᱩ ᱱᱚᱣᱟ ᱠᱚᱦᱟᱸᱜ ᱮᱛᱚᱢ ᱛᱟᱭᱚᱢ ᱠᱟᱛᱮ ᱮᱛᱚᱢ ᱠᱚᱸᱧᱮ ᱠᱟᱛᱮ ᱱᱚᱣᱟ ᱠᱚᱦᱚᱸ ᱮᱠᱫᱚᱢ ᱦᱮᱸ ᱵᱟᱯᱞᱟ ᱥᱟᱹᱜᱟᱹᱭ ᱠᱚᱠᱚ ᱡᱚᱲᱟᱣ ᱠᱟᱜ ᱠᱟᱱᱟ ᱟᱨᱠᱤ
ᱦᱮᱸ ᱚᱝᱠᱟ ᱠᱚ ᱮᱛᱚᱢ ᱠᱟᱛᱮᱜ ᱜᱮ ᱟᱨ ᱡᱩᱫᱤ ᱵᱟᱱᱟᱦᱚᱲ ᱠᱩᱥᱤ ᱵᱟᱹᱥᱤ ᱢᱮᱱᱟᱜ ᱠᱤᱱᱟᱹ ᱟᱫᱚ ᱤᱫᱤ ᱨᱮᱦᱚᱸ ᱠᱚ ᱟᱨᱦᱚᱸ ᱦᱤᱡᱩᱜ-ᱟ ᱩᱱᱤ ᱠᱩᱲᱤ ᱜᱤᱫᱽᱨᱟᱹ ᱦᱚᱸ ᱟᱫᱚ ᱪᱮᱜ ᱮᱢ ᱪᱤᱠᱟᱹ ᱫᱟᱲᱮᱭᱟᱜ-ᱟ
ᱦᱚᱭ ᱚᱱᱟ ᱚᱱᱟ ᱛᱟᱞᱟ ᱨᱮ ᱟᱫᱚ ᱟᱭᱩ-ᱵᱟᱵᱟ ᱥᱮ ᱟᱛᱳ ᱢᱚᱸᱬᱮ ᱦᱚᱲᱟᱜ ᱦᱚᱸ ᱠᱚᱱᱚ ᱪᱮᱫ ᱤᱭᱟᱹ ᱦᱚᱸ ᱵᱟᱝ ᱛᱟᱦᱮᱱ ᱠᱟᱱᱟ ᱡᱮ ᱠᱩᱥᱤ ᱵᱟᱹᱥᱤ ᱢᱮᱱᱟᱜ ᱠᱤᱱᱟᱹ ᱢᱮᱱᱛᱮ ᱪᱚᱞᱚ ᱫᱚᱦᱚᱸ ᱠᱤᱱ ᱦᱚᱜ-ᱚ ᱱᱚᱝ ᱠᱟᱜ ᱠᱟᱱᱟ
ᱦᱩᱸ ᱡᱮᱢᱚᱱ ᱟᱞᱮ ᱟᱹᱛᱳ ᱨᱮᱱᱟᱜ ᱜᱮ ᱜᱷᱚᱴᱚᱱᱟ ᱟᱹᱧ ᱞᱤᱧ ᱡᱮᱭᱟᱵᱤᱱ ᱠᱟᱱᱟ ᱢᱮᱴᱟᱝ ᱠᱩᱲᱤ ᱜᱤᱫᱽᱨᱟᱹ ᱡᱟᱶᱟᱭᱱᱟᱭ ᱴᱷᱤᱠ ᱜᱮᱭᱟ ᱟᱡ ᱛᱮᱜᱮ ᱛᱟᱞᱦᱮ ᱠᱚ ᱟᱹᱜᱩ ᱠᱮᱫᱮᱭᱟ ᱟᱹᱜᱩ ᱟᱨᱚ ᱫᱟᱹᱲ ᱠᱮᱫᱟᱭ ᱟᱨᱚ ᱯᱩᱞᱤᱥ ᱟᱛᱮᱫ ᱠᱚ ᱟᱹᱜᱩ ᱟᱨᱚ ᱟᱹᱜᱩ ᱠᱮᱫᱮᱭᱟ ᱛᱚ ᱟᱨ ᱦᱚᱸ ᱫᱟᱹᱲ ᱠᱮᱫᱟᱭ ᱟᱫᱚ ᱵᱟᱠᱚ ᱟᱹᱜᱩ ᱞᱮᱫᱮᱭᱟ
ᱟᱫᱚ ᱦᱳᱭ ᱱᱟᱦᱟᱜ ᱱᱟᱦᱟᱜ ᱡᱩᱜᱽ ᱨᱮᱱ ᱜᱤᱫᱽᱨᱟᱹ ᱯᱤᱫᱽᱨᱟᱹ ᱠᱚ ᱟᱨᱚ ᱡᱩᱫᱤ ᱡᱟᱹᱥᱛᱤ ᱧᱚᱜ ᱮᱢ ᱢᱟᱱᱟ ᱠᱚᱣᱟ ᱦᱮᱸ ᱟᱫᱚ ᱠᱮ ᱮᱴᱟᱜ ᱰᱟᱦᱟᱨ ᱛᱮᱠᱚ ᱢᱚᱦᱰᱟᱜ-ᱟ ᱛᱚᱠᱷᱚᱱ ᱫᱚ ᱟᱭᱳ-ᱵᱟᱵᱟ ᱦᱚᱸᱠᱚ ᱞᱟᱹᱭᱟ ᱢᱮᱫᱴᱟᱝ ᱜᱤᱫᱽᱨᱟᱹ ᱪᱮᱫᱟᱜ ᱮ ᱵᱚᱨᱵᱟᱛᱚᱜ-ᱟ ᱦᱮᱸ ᱥᱮ᱾
ᱦᱩᱸ
ᱟᱫᱚᱻ ᱦᱳᱭ ᱚᱱᱟ ᱠᱷᱟᱹᱛᱤᱨ ᱟᱫᱚ ᱤᱱᱟᱹᱜ ᱫᱚ ᱵᱟᱠᱚ ᱢᱟᱱᱟ ᱵᱟᱨᱚ ᱱᱮᱜ ᱠᱚᱣᱟ᱾ ᱦᱮᱸ ᱡᱟᱦᱟᱸ ᱠᱚ ᱞᱟᱹᱭᱮᱜ-ᱟ ᱡᱮ ᱥᱩᱠ ᱛᱤᱠᱤᱱ ᱛᱟᱦᱮᱱᱟ᱾ ᱦᱮᱸ ᱟᱹᱥᱩᱞᱚᱜ-ᱟ ᱠᱤᱱ ᱚᱱᱟ ᱠᱷᱟᱱ ᱜᱮ ᱦᱚᱜ-ᱚ ᱱᱚᱝᱠᱟ ᱟᱨᱠᱤ ᱦᱚᱸᱜ-ᱚ ᱱᱚᱣᱟ ᱠᱚ ᱧᱮᱞᱚᱜ ᱠᱟᱱᱛᱮ ᱡᱟᱹᱥᱛᱤ ᱟᱫᱚ ᱟᱵᱚᱣᱟᱜ ᱦᱚᱜ-ᱚ ᱱᱚᱣᱟ ᱢᱤᱫ ᱯᱟᱹᱨᱤᱥ ᱠᱤᱝᱵᱟ ᱡᱟᱦᱟᱸ ᱦᱟᱯ ᱯᱲᱟᱢ ᱠᱚ ᱠᱚ ᱦᱟᱯᱲᱟᱢ ᱠᱚᱣᱟᱜ ᱟᱹᱨᱤ ᱞᱮᱠᱟᱛᱮ ᱡᱟᱦᱟᱸ ᱯᱟᱹᱨᱤᱥ ᱠᱚ ᱛᱟᱦᱮᱸ ᱠᱟᱱᱟ ᱚᱱᱟ ᱯᱟᱹᱨᱤᱥ ᱠᱚᱨᱮᱜ ᱦᱚᱸ ᱦᱤᱛᱚᱜ ᱫᱚ ᱟᱫᱚ ᱦᱟᱸᱜ ᱠᱚ ᱜᱟᱱ ᱟᱹᱜᱩ ᱦᱚᱪᱚᱭᱮᱫ ᱛᱟᱵᱚᱱᱟ ᱵᱟᱹᱭ ᱵᱟᱹᱭ ᱛᱮ᱾ ᱵᱟ ᱟᱹᱰᱤᱜᱟᱱ ᱮᱞᱟᱠᱟ ᱵᱷᱤᱛᱛᱤᱠ ᱦᱚᱸ ᱧᱮᱞᱚᱜ ᱠᱟᱱᱟ ᱡᱮ ᱱᱚᱜ-ᱚ ᱱᱚᱝᱠᱟᱱᱟᱜ ᱠᱟᱹᱢᱤ ᱦᱚᱨᱟ ᱠᱚ ᱥᱟᱵ ᱫᱟᱠᱚ ᱠᱤᱱᱛᱩ ᱟᱛᱳ ᱢᱚᱬᱮ ᱦᱚᱲᱟᱜ ᱦᱚᱸ ᱱᱚᱸᱰᱮ ᱫᱚ ᱦᱟᱸᱜ ᱡᱟᱦᱱᱟᱜ ᱤᱭᱟᱹ ᱫᱚ ᱵᱟᱹᱱᱩᱜ-ᱟ ᱦᱟᱸᱜ ᱟᱨᱠᱤ᱾
ᱦᱩᱸ ᱟᱹᱠᱤᱱ ᱜᱮ ᱠᱩᱥᱤ ᱵᱟᱹᱥᱤ ᱢᱮᱱᱟᱜ ᱠᱤᱱ ᱫᱚ ᱚᱸᱰᱮ ᱫᱚ ᱪᱮᱫ ᱮᱢ ᱪᱤᱠᱟᱹᱭᱟ ᱠᱩᱥᱤ ᱵᱟᱹᱥᱤ ᱢᱮᱱᱟᱜ ᱚᱱᱟ ᱪᱮᱫ ᱮᱢ ᱪᱤᱠᱟᱹᱭᱟ
ᱦᱳᱭ ᱟᱨ ᱜᱚᱝᱠᱮ ᱱᱚᱜ-ᱚᱭ ᱥᱟᱨ ᱥᱟᱹᱜᱩᱱ ᱵᱟᱯ ᱵᱟᱯᱞᱟ ᱠᱚ ᱵᱟᱫ ᱠᱟᱛᱮᱫ ᱟᱨᱦᱚᱸ ᱚᱱᱠᱟᱱᱟᱜ ᱡᱟᱦᱟᱱᱟᱜ ᱚᱱᱠᱟᱱᱟᱜ ᱵᱟᱯᱞᱟ ᱠᱚ ᱢᱟᱱᱮ ᱟᱸᱡᱚᱢ ᱵᱟᱲᱟ ᱠᱟᱜ-ᱟ᱾
ᱥᱟᱨ ᱥᱟᱹᱜᱩᱱ ᱵᱟᱯᱞᱟ ᱫᱚ ᱚᱱᱮ ᱟᱫ ᱫᱩᱣᱟᱹ ᱵᱟᱯᱞᱟ ᱚᱱᱮ ᱟᱢ ᱡᱟᱦᱟᱸ ᱧᱮᱞ ᱵᱟᱝ ᱦᱩᱭ ᱠᱟᱱᱟ᱾ ᱦᱚᱸ ᱵᱟᱝ ᱪᱟᱞᱟᱣ ᱵᱟᱲᱟ ᱦᱩᱭ ᱠᱟᱱᱟ ᱟᱫᱚ ᱟᱞᱤᱧ ᱵᱟᱞᱤᱧ ᱪᱟᱞᱟᱣ ᱱᱟ ᱚᱲᱟᱜ ᱦᱚᱲ ᱠᱚ ᱪᱟᱞᱟᱣ ᱵᱟᱲᱟ ᱢᱟᱹᱭ ᱛᱟᱠᱚ ᱡᱚ ᱪᱟᱞᱟ ᱵᱟᱲᱟᱭ ᱱᱟ ᱤᱭᱟᱹ ᱠᱚ ᱞᱩᱝᱛᱤ ᱠᱮᱫᱮᱭᱟ ᱛᱚᱸ ᱚᱠᱟ ᱞᱮᱠᱟ ᱡᱟᱦᱟᱸ ᱧᱮᱞ ᱧᱮᱯᱮᱞ ᱠᱟᱛᱮᱜ ᱞᱩᱝᱛᱤ ᱞᱮᱠᱟᱭ ᱛᱟᱦᱮᱸ ᱠᱟᱱᱟ ᱟᱫᱚ ᱛᱟᱯᱚᱨᱮ ᱱᱚᱜ-ᱚᱭ ᱡᱮ ᱛᱟᱯᱚᱨᱮ ᱟᱞᱮ ᱟᱛᱳ ᱨᱮ ᱢᱮᱱᱟᱜ ᱠᱚᱣᱟ ᱡᱮᱢᱚᱱ ᱠᱷᱤᱥᱴᱟᱱ ᱪᱮᱫ ᱠᱚ ᱞᱟᱹᱭᱟ ᱟᱞᱮ ᱵᱚᱝᱥᱚ ᱨᱮᱱᱤᱡᱮ ᱢᱟᱱᱮ ᱡᱷᱤ ᱦᱚᱲ ᱡᱟᱶᱟᱭ ᱠᱟᱱᱟ ᱵᱚᱭᱮᱥ ᱫᱚ ᱵᱚᱭᱮᱥ ᱜᱮᱭᱟ ᱠᱷᱨᱤᱥᱴᱟᱱ ᱴᱷᱮᱱ ᱟᱫᱚ ᱟᱛᱳ ᱦᱚᱲ ᱠᱚ ᱞᱟᱹᱭ ᱫᱟ ᱠᱷᱤᱥᱴᱟᱱ ᱠᱷᱤᱥᱴᱟᱱ ᱫᱚ ᱵᱟᱝ ᱢᱟᱱᱮ ᱠᱷᱤᱥᱴᱟᱱ ᱫᱷᱚᱨᱚᱢ ᱠᱚ ᱥᱟᱱᱛᱟᱲ ᱫᱚᱠᱚ ᱥᱟᱱᱛᱟᱲ ᱠᱟᱱᱟ ᱠᱷᱨᱤᱥᱴᱟᱱ ᱫᱷᱚᱨᱚᱢ ᱟᱹᱨᱤ ᱪᱟᱹᱞᱤ ᱡᱚᱛᱚ ᱜᱮ ᱴᱷᱤᱠ ᱜᱮᱛᱟ ᱠᱚᱣᱟ ᱢᱟᱱᱮ ᱮᱱᱮᱡ ᱥᱮᱨᱮᱧ ᱡᱷᱚᱛᱚ ᱜᱮ ᱴᱷᱤᱠ ᱢᱟᱱᱮ ᱟᱠᱚᱣᱟᱜ ᱟᱠᱚᱣᱟᱜ ᱡᱟᱦᱟᱸ ᱢᱚᱱᱫᱤᱨ ᱥᱮ ᱪᱮᱫ ᱢᱮᱱᱟᱜ-ᱟ ᱚᱸᱰᱮᱜᱮ ᱡᱟᱥᱴ ᱠᱷᱨᱤᱥᱴᱱᱟᱜ ᱟᱨᱠᱤ ᱢᱩᱨᱛᱤ ᱢᱮᱱᱟᱜ-ᱟ᱾ ᱠᱷᱤᱥᱴᱟᱱᱟᱜ ᱤᱭᱟᱹ ᱢᱮᱱᱟᱜ ᱟᱨᱠᱤ ᱟᱫᱚ ᱱᱚᱜ-ᱚᱭ ᱡᱮ ᱱᱚᱝᱠᱟ ᱵᱟᱯᱞᱟ ᱵᱟᱠᱚ ᱦᱩᱭ ᱦᱚᱪᱚᱣᱟᱜ ᱠᱟᱱᱟ ᱟᱞᱮ ᱟᱹᱛᱩ ᱨᱮ ᱠᱤᱪᱷᱩ ᱠᱚ ᱞᱟᱹᱭᱟ᱾
ᱟᱫᱚ ᱵᱟᱯᱞᱟ ᱠᱚᱫᱚ ᱚᱸᱰᱮ ᱜᱮ ᱦᱩᱭᱩᱜ ᱢᱟ ᱛᱟᱭ ᱛᱚ ᱟᱵᱚᱣᱟᱜ ᱡᱮᱢᱚᱱ ᱱᱚᱜ-ᱚᱭ ᱛᱩᱢᱫᱟᱜ ᱴᱟᱢᱟᱠ ᱟᱛᱮᱜ ᱮᱠᱫᱚᱢ ᱫᱟᱹᱣᱲᱟᱹ ᱪᱮᱛᱟᱱ ᱨᱮ ᱦᱮᱸ᱾
ᱵᱟᱝ ᱜᱮ ᱢᱟᱱᱮ ᱛᱟᱞᱦᱮ ᱩᱱᱠᱤᱱ ᱠᱩᱲᱤ ᱨᱮᱱ ᱡᱷᱤ ᱨᱮᱱ, ᱟᱭᱩ ᱵᱟᱵᱟ ᱠᱤᱱ ᱞᱟᱹᱭᱫᱟ ᱡᱮ ᱱᱚᱜ-ᱚᱭ ᱢᱟ ᱢᱟᱹᱭ ᱢᱟ ᱟᱹᱰᱤ ᱫᱤᱱᱮ ᱦᱩᱭᱱᱟ ᱛᱟᱦᱚᱞᱮ ᱵᱟᱯᱞᱟ ᱠᱚᱫᱚ ᱤᱭᱟᱹ ᱦᱩᱭᱩᱜᱼᱟ ᱛᱟᱞᱦᱮ ᱧᱮᱞ ᱧᱮᱯᱮᱞ ᱠᱚ ᱪᱟᱞᱟᱣ ᱵᱟᱲᱟ ᱢᱟᱱᱮ ᱢᱟᱱᱮ ᱤᱭᱟᱹ ᱠᱚ ᱪᱟᱞᱟᱜ ᱜᱮᱭᱟ ᱥᱮ ᱜᱚᱱᱚ ᱤᱭᱟᱹ ᱪᱮᱫ ᱠᱚ ᱠᱟᱹᱭᱟ ᱚᱱᱮ ᱠᱚᱲᱟ ᱚᱲᱟᱜ ᱧᱮᱞ ᱠᱚ ᱪᱟᱞᱟᱜ ᱜᱮᱭᱟ ᱛᱚ ᱟᱫᱚ ᱩᱱ ᱥᱩᱢᱚᱭ ᱧᱮᱞ ᱨᱮ ᱛᱟᱯᱚᱨᱮ ᱚᱸᱰᱮ ᱟᱛᱳ ᱦᱚᱲ ᱦᱟᱜ ᱡᱚᱢ ᱠᱚ ᱪᱟᱞᱟᱣ ᱞᱮᱱᱟ ᱛᱚ᱾ ᱛᱟᱦᱚᱞᱮ ᱚᱸᱰᱮ ᱠᱚ ᱧᱮᱞ ᱠᱮᱫᱟ ᱡᱮ ᱚᱸᱰᱮ ᱠᱷᱤᱥᱴᱱᱟᱜ ᱠᱷᱤᱥᱴᱱᱟᱜ ᱢᱟᱱᱮ ᱤᱭᱟᱹ ᱢᱮᱱᱟᱜᱼᱟ ᱢᱩᱨᱛᱤ᱾ ᱢᱟᱱᱮ ᱠᱷᱤᱥᱴᱟᱱ ᱟᱫᱚ ᱚᱱᱟ ᱜᱮᱠᱚ ᱵᱩᱡᱷᱟᱹᱣ ᱠᱮᱫᱟ ᱡᱮ ᱠᱷᱨᱤᱥᱴᱟᱱ ᱫᱷᱚᱨᱚᱢ, ᱟᱫᱚ ᱛᱟᱦᱚᱞᱮ ᱚᱱᱟ ᱵᱟᱯᱞᱟ ᱵᱟ ᱚ ᱵᱟᱠᱚ ᱦᱩᱭ ᱦᱚᱪᱚᱣᱟᱜ ᱠᱟᱱᱟ, ᱟᱫᱚ ᱟᱹᱞᱤᱧ ᱞᱤᱧ ᱢᱚᱱᱮᱭᱟ ᱢᱚᱱᱮᱛᱮ ᱚᱱᱟ ᱠᱷᱨᱤᱥᱴᱟᱱ ᱫᱷᱚᱨᱚᱢ ᱦᱟᱛᱟᱣ ᱠᱟᱫᱟ ᱴᱷᱤᱠ ᱠᱤᱱᱛᱩ ᱟᱹᱨᱤᱪᱟᱹᱞᱤ ᱫᱚ ᱴᱷᱤᱠ ᱜᱮᱛᱟᱭᱟ ᱥᱮ ᱾
ᱦᱳᱭ ᱟᱫᱚ ᱟᱵᱚ ᱟᱫᱚ ᱟᱵᱚ ᱦᱚᱲ ᱜᱮ ᱠᱟᱱᱟ ᱠᱚ ᱟᱫᱚ ᱠᱤᱪᱷᱩ ᱠᱤᱪᱷᱩ ᱱᱤᱛᱚᱜ ᱠᱷᱮᱛᱨᱮ ᱧᱮᱞᱚᱜ ᱠᱟᱱᱟ ᱩᱱᱠᱩ ᱠᱚ ᱢᱟᱱᱮ ᱮᱴᱟᱜ ᱥᱮᱫ ᱠᱚ ᱢᱚᱦᱰᱟᱜ ᱠᱟᱱᱟ, ᱦᱮᱸᱥᱮ ᱚᱱᱟ ᱫᱚ
ᱜᱚᱝᱠᱮ ᱟᱡᱚᱢ ᱵᱤᱱ ᱥᱮ ᱠᱟᱹᱡ ᱞᱤᱧ ᱞᱟᱹᱭᱮᱫᱼᱟ᱾
ᱦᱮᱸ,
ᱴᱷᱟᱠ ᱫᱤᱵᱤ ᱚᱸᱰᱮ ᱮᱭ ᱠᱟᱨᱚᱱ ᱠᱷᱤᱥᱴᱟᱱ ᱫᱷᱚᱨᱚᱢ ᱠᱚ ᱦᱟᱛᱟᱣ ᱠᱮᱜᱼᱟ ᱩᱱᱠᱩ ᱫᱚ ᱥᱟᱱᱛᱟᱲ ᱜᱮ ᱠᱚ ᱛᱟᱦᱮᱸ ᱠᱟᱱᱟ᱾ ᱢᱟᱱᱮ ᱠᱳᱱᱳ ᱢᱤᱫᱴᱮᱱ, ᱥᱚᱯᱚᱦᱚᱫ ᱠᱚ ᱦᱟᱛᱟᱣ ᱞᱮᱫ ᱛᱟᱦᱮᱸᱜ ᱡᱮ ᱱᱚᱣᱟ ᱟᱞᱮ ᱱᱚᱣᱟ ᱞᱮ ᱧᱟᱢ ᱢᱟ ᱥᱮ ᱱᱩᱭ ᱜᱤᱫᱽᱨᱟᱹ ᱵᱷᱟᱜᱤᱜ ᱢᱟᱭ ᱵᱷᱟᱜᱮ ᱠᱷᱛᱤᱨ ᱠᱷᱟᱹᱛᱤᱨ ᱛᱮ ᱟᱠᱚ ᱱᱚᱣᱟ ᱠᱷᱨᱤᱥᱴᱟᱱ ᱫᱷᱚᱨᱚᱢ ᱠᱚ ᱦᱟᱛᱟᱣ ᱠᱟᱫᱟ ᱟᱨᱠᱤ ᱚᱱᱟ ᱥᱚᱯᱷᱚᱞ ᱞᱮᱱ ᱛᱟᱠᱚᱣᱟ ᱟᱨᱠᱤ ᱚᱱᱟ ᱡᱤᱱᱤᱥᱴᱟᱜ ᱾
ᱦᱳᱭ ᱦᱳᱭ ᱦᱳᱭ ᱛᱚ ᱡᱟᱦᱟᱱᱟᱜ ᱠᱷᱮᱛᱨᱮ ᱡᱮ, ᱚᱲᱟᱜ ᱫᱩᱣᱟᱹᱨ ᱠᱚᱨᱮᱱᱟᱜ ᱦᱳᱭ ᱛᱚ ᱦᱳᱭ ᱡᱟᱦᱱᱟᱜ ᱮᱴᱠᱮᱴᱚᱬᱮ ᱚᱥᱩᱵᱤᱫᱷᱟ
ᱦᱩᱸ ᱚᱥᱩᱵᱤᱫᱷᱟ ᱠᱷᱟᱛᱤᱨ ᱛᱮ ᱩᱱᱤ ᱡᱟᱦᱟᱸᱭ ᱞᱟᱹᱭ ᱟᱫᱚ ᱟᱛᱳ ᱦᱚᱲ ᱠᱚ ᱞᱟᱹᱭᱼᱟ ᱡᱮ ᱵᱟᱝ ᱜᱟᱱᱚᱜᱼᱟ ᱾ ᱟᱯᱮ ᱥᱟᱱᱛᱟᱲ ᱫᱷᱚᱨᱚᱢ ᱨᱮ ᱨᱩᱣᱟᱹᱲ ᱦᱤᱡᱩᱜ ᱯᱮ ᱛᱟᱨᱯᱚᱨᱮ, ᱟᱫᱚ ᱜᱤᱫᱽᱨᱟᱹ ᱠᱚᱦᱚᱸ ᱠᱚ ᱦᱩᱭ ᱠᱟᱱ ᱛᱟᱠᱤᱱᱟ ᱪᱮᱫ ᱮᱢ ᱞᱟᱹᱭᱟ,
ᱦᱤᱛᱚᱜ ᱫᱚ ᱟᱫᱚ ᱡᱟᱦᱟᱱᱟᱜ ᱤᱭᱟᱹ ᱨᱮᱜᱮ ᱢᱟᱱᱟᱣᱟ ᱠᱤᱱᱛᱩ ᱢᱤᱫ ᱫᱷᱟᱣ ᱟᱯᱱᱟᱨ ᱞᱮᱠᱷᱟᱱ ᱚᱸᱰᱮ ᱠᱷᱚᱱ ᱢᱟᱱᱮ ᱩᱰᱩᱠ ᱦᱮᱡ ᱥᱮ ᱟᱨᱚ ᱮᱴᱟᱜ ᱴᱷᱮᱱ ᱪᱟᱞᱟᱣ, ᱚᱱᱟ ᱫᱚ ᱠᱤ ᱟᱹᱰᱤ ᱮᱴᱠᱮᱴᱚᱬᱮ ᱜᱮ ᱵᱩᱡᱷᱟᱹᱜᱼᱟ ᱾ ᱚᱱᱟ ᱫᱚ ᱡᱷᱚᱛᱚ ᱦᱚᱲ ᱠᱷᱮᱛᱨᱮ ᱨᱮᱜᱮ᱾ ᱱᱤᱛᱳᱜ ᱡᱩᱫᱤ ᱧᱮᱞᱟ ᱱᱤᱛᱚᱜ ᱟᱢ ᱡᱟᱦᱟᱸᱴᱟᱜ ᱨᱮᱜᱮ ᱢᱮᱱᱟᱜ ᱢᱮᱭᱟ ᱢᱚᱴᱟᱢᱩᱴᱤ ᱟᱨᱚ ᱡᱩᱫᱤ ᱮᱴᱟᱜ ᱟᱜ, ᱨᱮᱢ ᱪᱟᱞᱟᱜᱼᱟ ᱠᱤᱱᱛᱩ ᱚᱸᱰᱮ ᱫᱚ ᱪᱟᱞᱟᱣ ᱫᱚ ᱪᱮᱫ ᱞᱮᱠᱟ ᱪᱚ ᱵᱩᱡᱷᱟᱹᱜᱼᱟ ᱟᱨᱠᱤ ᱾ ᱚᱱᱟᱛᱮ ᱡᱟᱦᱟᱸᱭ ᱞᱟᱦᱟ ᱛᱮ ᱡᱟᱦᱟᱸ ᱞᱮᱠᱟ ᱠᱚ ᱟᱯᱱᱟᱨ ᱟᱹᱜᱩ ᱟᱠᱟᱜᱼᱟ ᱱᱤᱛᱚᱜ ᱫᱚ ᱚᱱᱠᱟ ᱜᱮ ᱛᱟᱦᱮᱸ ᱜᱮ ᱵᱮᱥ ᱤᱧ ᱫᱩᱧ ᱢᱚᱱᱮᱭᱟ ᱟᱨᱠᱤ ᱦᱮᱸ ᱾ ᱟᱫᱚ ᱦᱳᱭ ᱟᱫᱚ ᱡᱮᱦᱮᱛᱩ ᱟᱵᱚᱣᱟᱜ ᱢᱮᱱᱟᱜᱼᱟ ᱡᱚᱛᱚᱣᱟᱜ ᱜᱮ ᱚᱱᱠᱟ ᱠᱷᱮᱛᱨᱮ, ᱵᱷᱤᱛᱤᱨ ᱨᱮ, ᱱᱤᱡᱮᱨᱟᱜ ᱨᱮᱜᱮ ᱛᱟᱦᱮᱸ ᱞᱮᱱᱠᱷᱟᱱ ᱜᱮ ᱵᱷᱟᱜᱤᱭᱟᱜᱼᱟ, ᱡᱟᱦᱟᱸ ᱫᱚ ᱮᱴᱟᱜ ᱦᱚᱲᱟᱜ ᱨᱮ ᱵᱟᱵᱚᱱ ᱪᱟᱞᱟᱜᱼᱟ ᱾ ᱦᱮᱸ ᱥᱮ ᱟᱫᱚ ᱪᱟᱞᱟᱣ ᱞᱮᱱᱠᱷᱟᱱ ᱡᱟᱦᱟᱱᱟᱜ ᱦᱳᱭ‌ ᱛᱚ ᱦᱟᱯᱮᱱ ᱫᱤᱱ ᱨᱮ ᱦᱚᱭᱼᱚᱭ ᱱᱚᱝᱠᱟ